ᱦᱮᱞᱳ ᱾
ᱦᱮᱸ ᱡᱚᱦᱟᱨ ᱜᱮ ᱜᱚᱝᱠᱮ ᱾
ᱦᱚᱵᱮ
ᱦᱩᱸ ᱱᱟᱯᱟᱭ ᱵᱟᱲᱟ ᱜᱮ ᱱᱟᱦᱟᱜ ᱾
ᱟᱨ ᱢᱚᱡᱽ ᱜᱮ ᱟᱸᱡᱚᱢᱚᱜ ᱠᱟᱱᱟ ᱾
ᱮ ᱨᱚᱲ ᱫᱚ ᱛᱷᱚᱲᱟ ᱰᱤᱥᱴᱟᱵᱽ ᱧᱚᱜ ᱜᱮ ᱟᱸᱡᱚᱢᱚᱜ ᱠᱟᱱᱟ ᱟᱸᱡᱚᱢ ᱫᱚ
ᱟᱪᱪᱷᱟ ᱤᱧ ᱫᱚ ᱡᱟᱦᱟᱱᱟᱜ ᱤᱧ ᱢᱮᱛᱟᱢ ᱜᱮ ᱟᱫᱚ ᱟᱫᱚ ᱢᱟ ᱞᱟᱹᱭᱢᱮ ᱱᱟᱦᱟᱜ ᱡᱩᱫᱤ ᱨᱚᱲ ᱠᱚ ᱟᱯ ᱰᱟᱣᱩᱱᱚᱜ ᱠᱷᱟᱱ ᱞᱟᱹᱭ ᱢᱮ ᱦᱟᱸᱜ ᱦᱳᱭ
ᱦᱮᱸ ᱦᱮᱸ
ᱛᱚᱵᱮ ᱪᱮᱫ ᱞᱮᱠᱟ ᱛᱮᱦᱮᱧ ᱫᱚ ᱠᱟᱹᱢᱤ ᱠᱚᱫᱚ
ᱦᱮᱸ ᱛᱤᱦᱤᱧ ᱫᱚ ᱠᱟᱹᱢᱤ ᱠᱚᱫᱚ ᱱᱟᱦᱟᱜ ᱚᱱᱮ ᱚᱱᱠᱟ ᱞᱚᱞᱚ ᱥᱤᱛᱩᱝ ᱤᱭᱟᱹᱛᱮ ᱡᱤᱨᱟᱹᱣ ᱡᱤᱨᱟᱹᱣ ᱛᱮ ᱦᱩᱭ ᱵᱟᱲᱟᱭᱱᱟ ᱾
ᱚᱣ ᱾ ᱨᱚᱦᱚᱭ ᱯᱮ ᱥᱟᱹᱨᱫᱤ ᱟᱠᱟᱱᱟ ᱛᱚᱵᱮ ᱵᱟᱝ ᱾
ᱦᱮᱸ ᱨᱚᱦᱚᱭ ᱫᱚ ᱨᱚᱦᱚᱭ ᱵᱟᱲᱟᱜ ᱠᱟᱱ ᱜᱮᱭᱟ ᱾
ᱦᱩᱸ ᱟᱪᱷᱟ
ᱱᱤᱱᱟᱹᱜ ᱥᱟᱹᱨᱫᱤ ᱩᱛᱟᱹᱨ ᱦᱚᱸ ᱵᱟᱝ ᱟᱨ ᱤᱱᱟᱹᱜ ᱢᱩᱪᱟᱹᱫ ᱥᱮᱡ ᱦᱚᱸ ᱵᱟᱝ
ᱦᱮᱸ
ᱟᱯᱮ ᱠᱚᱜᱮ ᱪᱮᱫ ᱞᱮᱠᱟ ᱯᱮ
ᱟᱞᱮ ᱫᱚ ᱛᱤᱦᱤᱧ ᱫᱚ
ᱥᱮᱛᱟᱜ ᱵᱮᱞᱟ ᱨᱮᱫᱚ ᱛᱷᱚᱲᱟ ᱜᱟᱱ ᱦᱟᱹᱠᱩ ᱞᱮ ᱜᱚᱡ ᱠᱮᱫ ᱠᱚᱣᱟ ᱟᱨ ᱱᱤᱛᱟᱨ ᱫᱚ ᱵᱤᱨ ᱥᱮᱫ ᱱᱚᱣᱟ ᱥᱮᱫ ᱤᱧ ᱦᱮᱡ ᱟᱠᱟᱱᱟ ᱛᱷᱚᱲᱟ ᱜᱟᱱ ᱟᱛᱳ ᱨᱮᱱ ᱦᱚᱲᱟᱜ ᱜᱟᱞᱢᱟᱨᱟᱣ ᱟᱛᱳ ᱨᱮᱱ ᱦᱚᱲ ᱢᱟᱱᱮ ᱱᱚᱝᱠᱟᱜ ᱜᱮ ᱥᱚᱢᱟᱡ ᱨᱮᱭᱟᱜ ᱢᱤᱫᱵᱟᱨ ᱠᱟᱛᱷᱟ ᱞᱟᱹᱭ ᱟᱠᱚ ᱞᱟᱹᱜᱤᱫ ᱥᱮ ᱢᱚᱡᱽ ᱢᱚᱡᱽ ᱮᱵᱟᱨᱱᱮᱥ ᱱᱚᱰᱮ ᱜᱮ ᱟᱨ ᱜᱚᱜᱚ ᱵᱟᱵᱟ ᱞᱮᱠᱟᱱ ᱦᱚᱲ ᱵᱚᱭᱦᱟ ᱢᱤᱥᱨᱟ ᱞᱮᱠᱟᱱ ᱦᱚᱲ ᱠᱚ ᱡᱟᱣᱨᱟ ᱞᱮᱱᱟ ᱚᱸᱰᱮᱜᱮ ᱜᱟᱞᱢᱟᱨᱟᱣ ᱵᱟᱲᱟ ᱠᱮᱜ ᱠᱚᱣᱟᱞᱮ ᱜᱟᱞᱢᱟᱨᱟᱣ ᱵᱟᱲᱟ ᱠᱮᱫᱟᱞᱮ ᱟᱫᱚ ᱱᱚᱸᱰᱮ ᱜᱮ ᱢᱤᱱᱟᱹᱧᱟ ᱟᱫᱚ ᱱᱚᱸᱰᱮ ᱦᱮᱡ ᱠᱟᱛᱮ ᱢᱤᱫ ᱵᱟᱨ ᱠᱟᱛᱷᱟ ᱠᱚ ᱞᱟᱹᱭᱟᱜ ᱠᱚᱣᱟ ᱤᱧᱦᱚᱸ ᱟᱨ ᱟᱸᱡᱚᱢ ᱦᱚᱸᱧ ᱟᱸᱡᱚᱢ ᱠᱮᱫ ᱠᱚᱣᱟ
ᱦᱮᱸ
ᱟᱵᱚᱣᱟᱜ ᱥᱚᱢᱟᱡᱽ ᱨᱮᱭᱟᱜ ᱵᱟᱨᱮ ᱛᱮᱜᱮ ᱚᱞᱚᱜ ᱯᱟᱲᱦᱟᱣ ᱤᱫᱤ ᱠᱟᱛᱮᱫ ᱾
ᱦᱮᱸ ᱵᱟᱠᱷᱟᱡ ᱟᱨ ᱤᱱᱟᱹ ᱠᱚᱜᱮ ᱵᱟᱝᱵᱚᱱ ᱛᱟᱭᱱᱚᱢ ᱧᱚᱜ ᱠᱟᱱᱟ ᱤᱱᱟᱹ ᱠᱚᱜᱮ ᱞᱟᱹᱭ ᱜᱮ ᱤᱭᱟᱹ ᱦᱩᱸ
ᱟᱥᱚᱞᱟᱜ ᱫᱚ ᱛᱟᱦᱮᱸ ᱠᱟᱱᱟ ᱢᱟᱱᱮ ᱜᱤᱫᱟᱹᱨ ᱯᱤᱫᱟᱹᱨ ᱠᱚ ᱵᱟᱠᱚ ᱥᱠᱩᱞ ᱚᱪᱚᱭᱮᱫ ᱠᱚᱣᱟ᱾ ᱤᱱᱟᱹ ᱠᱟᱛᱮᱫ ᱫᱚ ᱛᱟᱦᱮᱸ ᱠᱟᱱᱟ ᱟᱨ ᱟᱨ ᱠᱟᱹᱢᱤ ᱫᱤᱥᱚᱢ ᱠᱟᱹᱢᱤ ᱫᱤᱥᱚᱢ ᱟᱹᱰᱤ ᱟᱸᱴ ᱠᱚ ᱪᱟᱞᱟᱜ ᱠᱟᱱᱟ ᱯᱟᱲᱦᱟᱣ ᱵᱟᱹᱜᱤ ᱠᱟᱛᱮᱫ ᱟᱨ ᱠᱟᱹᱢᱤ ᱫᱤᱥᱚᱢ ᱟᱫᱚ ᱟᱫᱚᱜ ᱠᱟᱱᱟ ᱠᱚ᱾
ᱦᱮᱸ ᱟᱹᱰᱤ ᱢᱚᱸᱡᱽ ᱠᱟᱛᱷᱟ ᱜᱮ ᱞᱟᱹᱭ ᱠᱮᱫᱟ ᱜᱚᱝᱠᱮ᱾ ᱱᱚᱛᱮ ᱨᱮᱦᱚᱸ ᱚᱱᱠᱟ ᱜᱮ᱾ ᱚᱱᱠᱟ ᱦᱩᱰᱤᱧ ᱦᱩᱰᱤᱧ ᱨᱮ ᱠᱤᱱ ᱧᱟᱯᱟᱢ ᱱᱟ ᱦᱮᱸ ᱢᱟ ᱨᱚᱲ ᱵᱮᱱ᱾
ᱠᱟᱢᱟᱣ ᱠᱟᱛᱮ ᱟᱨ ᱛᱤᱱᱟᱹᱜ ᱜᱟᱱ ᱩᱱᱱᱚᱛᱤ ᱦᱩᱭ ᱠᱚᱜ ᱛᱟᱵᱚᱱᱟ ᱛᱷᱚᱲᱟ ᱜᱟᱱ ᱞᱟᱹᱭ ᱢᱮ ᱢᱟ᱾
ᱩᱱᱚᱛᱤ ᱫᱚ ᱛᱮ ᱪᱮᱫ ᱞᱮᱠᱟ ᱞᱤᱧ ᱞᱟᱹᱭ ᱠᱮᱭᱟ ᱦᱚᱸᱜᱼᱚᱭ ᱦᱩᱰᱤᱧ ᱦᱩᱰᱤᱧ ᱨᱮᱠᱚ ᱧᱟᱯᱟᱢᱚᱜ ᱠᱟᱱᱟ ᱟᱨ ᱡᱩᱫᱤ ᱛᱷᱚᱲᱟ ᱜᱟᱱ ᱚᱲᱟᱜ ᱨᱮᱠᱚ ᱡᱷᱚᱜᱽᱲᱟ ᱡᱷᱟ ᱠᱟᱹᱴᱤᱜ ᱠᱟᱱ ᱠᱷᱟᱡ ᱜᱮ ᱩᱱᱠᱤᱱ ᱫᱚ ᱡᱩᱨᱤᱯᱟᱨᱤ ᱠᱟᱹᱢᱤ ᱥᱮᱫ ᱠᱤᱱ ᱫᱟᱹᱲ ᱮᱫᱟ᱾ ᱟᱱᱛᱮ ᱨᱮ ᱥᱮᱱ ᱠᱟᱛᱮᱫ ᱦᱚᱸ ᱨᱩᱣᱟᱹ ᱦᱟᱹᱥᱩ ᱡᱚᱠᱷᱚᱱ ᱯᱟᱲᱟᱜ ᱠᱟᱱᱟ᱾ ᱛᱚᱵᱮ ᱩᱱ ᱨᱮᱫᱚ ᱟᱨᱦᱚᱸ ᱮᱸᱻ ᱚᱲᱟᱜ ᱨᱮᱱ ᱟᱭᱳ ᱵᱟᱵᱟ ᱜᱮ ᱠᱷᱡᱽ ᱠᱟᱛᱮᱜ ᱟᱨᱦᱚᱸ ᱠᱩ ᱢᱮᱱᱫᱟ ᱵᱚᱞᱮ ᱱᱚᱜᱼᱚᱭ ᱨᱩᱣᱟᱹᱜ ᱠᱟᱱᱟᱞᱤᱧ᱾ ᱢᱟ ᱚᱱᱛᱮ ᱠᱷᱚᱡ ᱠᱩᱨᱩᱢᱩᱴᱩᱭ ᱯᱮ ᱪᱮᱫ ᱪᱤᱠᱟᱭ ᱫᱟᱹᱲᱟ ᱵᱟᱝ ᱪᱤᱠᱟᱹᱭ ᱫᱟᱹᱲᱟ᱾ ᱟᱫᱚ ᱦᱟᱸᱰᱮ ᱠᱷᱚᱡ ᱠᱟᱢᱟᱣ ᱢᱟᱠᱤᱱ ᱠᱟᱢᱟᱣᱮᱫ ᱠᱟᱱ ᱜᱮ᱾ ᱟᱨ ᱚᱲᱟᱜ ᱨᱮᱦᱚᱸ ᱛᱷᱚᱲᱟ ᱛᱷᱚᱲᱤ ᱯᱚᱭᱥᱟ ᱠᱤᱱ ᱠᱩᱞ ᱫᱟ ᱱᱚᱰᱮ ᱠᱷᱚᱱᱚᱡ ᱢᱟ ᱟᱨᱦᱚᱸ ᱡᱷᱟᱜᱽᱲᱟ ᱡᱷᱟᱹᱴᱤ ᱠᱟᱛᱮᱜ ᱠᱤᱱ ᱪᱟᱞᱟᱜᱼᱟ ᱚᱱᱮ ᱚᱱᱠᱟ ᱟᱫᱚ ᱱᱚᱣᱟ ᱜᱮ ᱵᱩᱡᱷᱟᱹᱣ ᱚᱠᱟ ᱞᱮᱠᱟ ᱛᱮᱵᱚᱱ ᱵᱩᱡᱷᱟᱹᱣ ᱦᱚᱪᱚ ᱠᱚᱣᱟ ᱡᱮ ᱠᱟᱹᱢᱤ ᱥᱮᱫ ᱥᱮᱱ ᱠᱟᱛᱮᱫ ᱛᱤᱱᱟᱹᱜ ᱜᱟᱱ ᱫᱚ ᱨᱡᱽᱜᱟᱨᱚᱜ ᱠᱟᱱᱟ ᱟᱨ ᱛᱤᱱᱟᱹᱜ ᱜᱟᱱ ᱫᱚ ᱵᱟᱝ ᱨᱚᱡᱽᱜᱟᱨᱚᱜ ᱠᱟᱱᱟ ᱚᱱᱟᱫᱚ ᱵᱟᱝ ᱧᱮᱞ ᱠᱟᱱ ᱛᱟᱠᱚᱣᱟ ᱦᱤᱥᱟᱹᱵᱽ ᱞᱮᱠᱟᱛᱮᱫᱚ ᱮᱱᱛᱮᱫ ᱧᱮᱞᱚᱜ ᱞᱮᱠᱟᱛᱮᱫᱚ᱾
ᱩᱸ ᱩᱸᱦ᱾
ᱟᱨ ᱚᱱᱛᱮ ᱨᱮ ᱚᱱᱮ ᱨᱩᱣᱟᱹ ᱦᱟᱥᱩ ᱞᱮᱱᱠᱷᱟᱡ ᱮᱸᱰᱮᱜᱤ ᱯᱚᱭᱥᱟ ᱢᱟ ᱪᱟᱵᱟᱜ ᱠᱟᱱᱟ᱾ ᱛᱚ ᱟᱨᱦᱚᱸ ᱛᱤᱱᱟᱹᱜ ᱜᱟᱱ
ᱟᱮᱸᱭ
ᱠᱩᱞ ᱵᱟᱲᱟᱭᱮᱫᱟ ᱚᱱᱟ ᱦᱚᱸ ᱱᱚᱰᱮ ᱚᱡᱷᱟ ᱜᱩᱨᱩ ᱛᱮᱜᱮ ᱠᱚ ᱪᱟᱵᱟᱭᱮᱫᱟ ᱟᱫᱚᱢ ᱟᱫᱚᱢ ᱦᱚᱲ ᱫᱚ᱾ ᱟᱫᱚ ᱢᱤᱫ ᱦᱤᱥᱟᱹᱵᱽ ᱛᱮᱫᱚ ᱩᱱᱱᱚᱛᱤᱭ ᱫᱟᱠᱚ ᱟᱨ ᱢᱤᱫ ᱦᱤᱥᱟᱹᱵ ᱛᱮᱫᱚ ᱟᱨᱦᱚᱸ ᱪᱟᱵᱟᱜ ᱠᱟᱱᱟ᱾ ᱟᱫᱚ ᱩᱱᱠᱤᱱ ᱢᱟ ᱚᱸᱰᱮ ᱢᱟ ᱪᱮᱫ ᱦᱚᱸ ᱵᱟᱠᱤᱱ ᱵᱟᱰᱟᱭ ᱜᱮᱭᱟ ᱦᱩᱰᱤᱧ ᱜᱮᱭᱟᱠᱤᱱ ᱠᱟᱹᱢᱤ ᱠᱟᱱᱟ᱾ ᱮᱸᱦᱱᱛᱮᱫ ᱨᱮᱦᱚᱸ ᱯᱚᱭᱥᱟᱜ ᱠᱟᱱᱟ ᱟᱨᱦᱚᱸ ᱱᱚᱛᱮ ᱪᱟᱵᱟᱜ ᱠᱟᱱᱟ᱾ ᱟᱫᱚ ᱚᱱᱟᱜᱮ ᱮᱱᱛᱮᱫ ᱚᱠᱟᱞᱮᱠᱟ ᱤᱭᱟ ᱜᱮ ᱵᱟᱝ ᱵᱩᱡᱷᱟᱹᱜ ᱠᱟᱱᱟ ᱮᱱᱛᱮᱫ ᱰᱮᱵᱷᱞᱚᱯ ᱞᱮᱠᱟ ᱜᱮ ᱵᱟᱝ ᱵᱩᱡᱷᱟᱹᱜ ᱠᱟᱱᱟ ᱵᱟᱝ ᱫᱚ ᱜᱸᱚᱡᱽ ᱜᱮ ᱢᱚᱡᱽ ᱥᱟᱵ ᱠᱟᱱ ᱟᱨ ᱵᱟᱝ ᱫᱚ ᱮᱸ ᱪᱮᱫ ᱜᱮ ᱪᱤᱱᱦᱟᱹ ᱦᱩᱭᱩᱜ ᱠᱟᱱ
ᱢᱟᱱᱮ ᱟᱹᱰᱤᱜᱟᱱ ᱦᱚᱲ ᱠᱚ ᱧᱮᱞ ᱛᱤᱭᱳᱜ ᱠᱟᱱᱟ ᱵᱚᱞᱮ ᱠᱟᱹᱢᱤ ᱫᱤᱥᱚᱢ ᱠᱚ ᱪᱟᱞᱟᱜ ᱠᱟᱱᱟ ᱯᱚᱭᱥᱟ ᱠᱟᱢᱟᱣ ᱢᱮᱱ ᱛᱮ ᱟᱨ ᱞᱟᱥ ᱨᱮ ᱚᱸᱰᱮ ᱛᱟᱦᱮᱱᱚᱜ ᱠᱟᱱ ᱜᱮᱭᱟ ᱠᱚ ᱵᱚᱪᱷᱚᱨ ᱫᱤᱱ ᱦᱟᱹᱵᱤᱡ ᱵᱟᱨ ᱵᱚᱪᱷᱚᱨ ᱦᱟᱹᱵᱤᱡ ᱠᱚ ᱛᱟᱦᱮᱱᱚᱜ ᱠᱟᱱᱟ᱾ ᱟᱫᱚᱢ ᱠᱚᱫᱚ ᱯᱚᱭᱥᱟ ᱠᱚ ᱟᱹᱜᱩ ᱫᱟᱲᱮᱭᱟᱜ ᱠᱟᱱᱟ ᱟᱨ ᱰᱷᱮᱨ ᱠᱚᱜᱮ ᱵᱟᱠᱚ ᱟᱹᱜᱩ ᱫᱟᱲᱮᱭᱟᱜ ᱠᱟᱱᱟ᱾
ᱦᱳᱭ ᱚᱱᱮ ᱪᱚᱝ ᱵᱟᱯᱮ ᱞᱟᱹᱭ ᱠᱮᱫᱟᱞᱮ ᱨᱩᱣᱟᱹ ᱦᱟᱹᱥᱩᱨ ᱜᱮ ᱪᱟᱵᱟᱜ ᱠᱟᱱ ᱫᱚ ᱚᱸᱰᱮ ᱫᱚ ᱚᱠᱚᱭ ᱜᱚᱲᱚ ᱟᱢᱟ᱾
ᱦᱳᱭ ᱟᱨᱦᱚᱸ ᱟᱫᱚᱢ ᱠᱚᱫᱚ ᱱᱚᱝᱠᱟ ᱟᱫᱚᱢ ᱠᱚᱫᱚ ᱱᱚᱝᱠᱟ ᱦᱚᱸ ᱦᱩᱭ ᱠᱟᱱᱟ ᱡᱮ ᱨᱩᱣᱟᱹᱲᱚᱜ ᱞᱟᱹᱜᱤᱫ ᱜᱟᱹᱰᱤ ᱵᱮᱲᱟ ᱦᱚᱸ ᱚᱲᱟᱜ ᱨᱮᱱ ᱜᱟᱹᱭ ᱰᱟᱝᱨᱟ ᱟᱠᱷᱨᱤᱧ ᱠᱟᱛᱮᱫ ᱠᱩᱞᱠᱚ ᱠᱟᱱᱟ ᱠᱚ ᱟᱫᱚ ᱠᱚ ᱨᱩᱣᱟᱹᱲᱚᱜ ᱠᱟᱱᱟ ᱱᱚᱝᱠᱟ ᱚᱝᱠᱟ ᱦᱚᱸ ᱦᱩᱭ ᱟᱠᱟᱱᱟ
ᱦᱩᱭ ᱠᱟᱱᱟ ᱟᱨᱦᱚᱸ ᱢᱤᱫᱴᱟᱝ ᱤᱧ ᱞᱟᱹᱭᱵᱤᱱᱟ ᱟᱨ ᱢᱤᱫ ᱦᱚᱲᱮ ᱪᱟᱞᱟᱣ ᱞᱮᱱᱟ ᱥᱮ ᱱᱚᱛᱮ ᱠᱷᱚᱱ ᱩᱱᱤ ᱫᱚ ᱟᱡ ᱢᱚᱛᱚᱡ ᱜᱮ
ᱦᱩᱸ
ᱟᱡ ᱢᱚᱛᱚᱡ ᱜᱮᱭ ᱪᱟᱞᱟᱣ ᱞᱮᱱᱟ ᱟᱨ ᱨᱩᱣᱟᱹᱲᱚᱜ ᱥᱚᱢᱚᱭ ᱦᱚᱸ ᱟᱡ ᱢᱚᱛᱚ ᱜᱮᱭ ᱨᱩᱣᱟᱹᱲᱱᱟ ᱨᱩᱣᱟᱹᱲᱚᱜ ᱠᱟᱱ ᱛᱟᱦᱮᱱᱟᱭ ᱛᱚᱵᱮ ᱚᱱᱮ ᱪᱮᱫ ᱪᱤᱠᱟᱹᱭᱮᱱᱟ ᱚᱱᱟ ᱤᱭᱟᱹ ᱨᱮᱞ ᱴᱨᱮᱱ ᱨᱮᱫᱚ ᱮᱱᱛᱮ ᱩᱱᱤ ᱦᱟᱸᱜ ᱵᱟᱭ ᱛᱤᱭᱳᱜ ᱠᱟᱫᱟ ᱢᱤᱫᱴᱮᱡ ᱵᱟᱥᱛᱤ ᱞᱮᱠᱟ ᱵᱚᱞᱮ ᱢᱮᱱᱟᱜ-ᱟ ᱚᱱᱟ ᱵᱟᱥᱛᱤ ᱥᱮᱫ ᱨᱮ ᱩᱱᱤ ᱟᱫᱚ ᱟᱡ ᱢᱚᱛᱚ ᱤᱭᱟᱹ ᱛᱮ ᱴᱳᱴᱳ ᱨᱮᱭ ᱫᱮᱡ ᱮᱱᱟ ᱴᱳᱴᱳ ᱨᱮᱭ ᱫᱮᱡ ᱮᱱᱟ ᱟᱫᱚ ᱠᱚ ᱢᱮᱛᱟ ᱫᱮᱭᱟ ᱮᱸᱻ ᱚᱠᱟᱛᱮᱢ ᱪᱟᱞᱟᱜ-ᱟ? ᱟᱫᱚᱭ ᱢᱮᱱ ᱠᱮᱫᱟ ᱤᱧ ᱫᱚ ᱟᱥᱟᱢᱤᱧ ᱪᱟᱞᱟᱜ-ᱟ। ᱟᱨ ᱥᱚᱸᱜᱮ ᱫᱚᱛᱟᱢ ᱦᱚᱸ ᱠᱟᱛᱷᱟᱭ ᱥᱚᱸᱜᱮ ᱫᱚ ᱵᱟᱹᱱᱩᱜ ᱛᱤᱧᱟᱹ। ᱛᱚᱵᱮ ᱚᱱᱠᱟᱭ ᱞᱟᱹᱭ ᱠᱮᱫ ᱠᱷᱟᱡ᱾ ᱪᱮᱜ ᱮ ᱪᱮᱫ ᱠᱚ ᱪᱤᱠᱟ ᱠᱮᱫᱮᱭᱟ ᱩᱱᱤ ᱫᱚ ᱟᱢ ᱤᱧ ᱫᱟ-ᱫᱟᱞ ᱠᱚ ᱮᱦᱚᱵ ᱮᱱᱟ। ᱛᱚᱵᱮ ᱫᱟᱞ ᱵᱟᱲᱟ ᱠᱮᱫᱮᱭᱟ ᱠᱚ ᱫᱟᱞ ᱵᱟᱲᱟ ᱠᱟᱛᱮᱜ ᱚᱱᱟ ᱢᱳᱵᱟᱭᱤᱞ ᱯᱷᱳᱱᱮᱫ ᱠᱟᱱ ᱛᱟᱦᱮᱱᱟᱭ ᱚᱲᱟᱜ ᱨᱮ। ᱟᱡ ᱨᱮᱱ ᱠᱚᱲᱟ ᱴᱷᱮᱡ ᱜᱟᱸᱫᱟ ᱵᱟᱵᱩ ᱤᱧ ᱱᱚᱜ-ᱚᱭ ᱦᱤᱛᱚᱜ ᱜᱚᱱᱰᱟ ᱜᱚᱱᱰᱟ ᱛᱟᱞᱟᱨᱮᱧ ᱯᱟᱲᱟᱣ ᱠᱟᱱᱟ ᱫᱟᱞᱮᱧ ᱠᱟᱱᱟ ᱠᱚ। ᱛᱚᱵᱮ ᱩᱱᱠᱩ ᱠᱚ ᱟᱢᱫᱟ ᱠᱮᱫᱮᱭᱟ ᱚᱲᱟᱜ ᱨᱮᱭ ᱯᱷᱳᱱ ᱮᱫᱟ ᱛᱚᱵᱮ ᱯᱷᱳᱱᱮᱫ ᱠᱟᱱ ᱦᱮᱸ ᱩᱱᱤ ᱫᱚ ᱢᱳᱵᱟᱭᱤᱞ ᱠᱚ ᱨᱮᱡ ᱠᱮᱫᱮᱭᱟ ᱟᱨ ᱠᱚ ᱜᱤᱰᱤ ᱠᱮᱫᱟᱜ ᱛᱟᱭᱟ। ᱮᱱᱛᱮ ᱛᱟᱭᱚᱢᱛᱮ ᱢᱳᱵᱟᱭᱤᱞ ᱜᱤᱰᱤ ᱠᱟᱛᱮᱫ ᱟᱨᱦᱚᱸ ᱛᱟᱭᱚᱢ ᱛᱮ ᱠᱚ ᱫᱟᱞ ᱠᱮᱫᱤᱭᱟᱠᱚ ᱫᱟᱞ ᱥᱤᱨᱤᱭᱟᱥ ᱠᱮᱫᱤᱭᱟᱠᱚ ᱩᱱᱤ ᱵᱟᱝ ᱚᱠᱟ ᱞᱮᱠᱟᱛᱮ ᱮ ᱦᱩᱫᱤᱥ ᱟᱹᱪᱩᱨ ᱟᱫᱮ ᱯᱩᱞᱤᱥ ᱛᱷᱟᱱᱟ ᱵᱚᱞᱮ ᱥᱩᱨ ᱧᱚᱜ ᱛᱟᱦᱮᱸ ᱞᱮᱱᱟ ᱛᱷᱟᱱᱟ ᱴᱷᱮᱡ ᱮ ᱪᱟᱞᱟᱣ ᱮᱱᱟ ᱚᱱᱟ ᱴᱷᱮᱡᱮ ᱪᱟᱞᱟᱣᱱᱟ ᱛᱟᱭᱚᱢ ᱛᱮᱢᱟ ᱚᱸᱰᱮ ᱪᱟᱞᱟᱣ ᱠᱟᱛᱮ ᱢᱟ ᱢᱮᱛᱟᱣᱟᱜ ᱠᱚᱣᱟᱭ ᱤᱧ ᱟᱥᱟᱢᱤᱧ ᱪᱟᱞᱟᱜ ᱠᱟᱱᱟ ᱦᱚᱸᱜ ᱚᱭ ᱠᱚ ᱫᱟᱞ ᱠᱟᱫᱤᱧᱟ᱾ ᱛᱚᱵᱮ ᱩᱱᱠᱩ ᱯᱩᱞᱤᱥ ᱫᱚ ᱪᱮᱫ ᱠᱚ ᱪᱤᱠᱟᱹ ᱠᱮᱫᱟ ᱢᱤᱫᱴᱮᱡ ᱴᱚᱴᱚ ᱠᱚ ᱦᱚᱦᱚᱣᱟᱫᱮᱭᱟ ᱵᱚᱞᱮ ᱰᱟᱭᱵᱷᱟᱨ ᱟᱨ ᱠᱚ ᱢᱮᱛᱟ ᱫᱮᱭᱟ ᱱᱩᱭ ᱴᱨᱮᱱ ᱮᱥᱴᱮᱥᱚᱱᱮᱢ ᱤᱫᱤ ᱦᱚᱴᱚ ᱠᱟᱭᱟ। ᱴᱨᱮᱱ ᱮᱥᱴᱮᱥᱚᱱ ᱦᱚᱸ ᱦᱮᱡ ᱮᱱᱟ᱾ ᱚᱸᱰᱮ ᱠᱷᱚᱡ ᱢᱟ ᱵᱚᱞᱮ ᱠᱚ ᱤᱭᱟᱹ ᱟᱹᱠᱷᱨᱤᱧ ᱠᱚ ᱩᱱᱠᱩ ᱠᱚ ᱯᱤᱪᱷᱟ ᱠᱮᱫᱮᱭᱟ᱾ ᱩᱱᱤ ᱠᱚ ᱫᱟᱞ ᱥᱤᱨᱤᱭᱟᱥ ᱟᱠᱟᱫᱮᱭᱟ ᱩᱱᱤ ᱴᱨᱮᱱ ᱨᱮᱭ ᱫᱮᱡ ᱟᱠᱟᱱᱟ ᱟᱨ ᱩᱱᱤ ᱛᱟᱞᱟ ᱨᱮᱜᱮ ᱠᱚ ᱜᱟᱯᱟᱞ ᱢᱟᱨᱟᱜ ᱠᱟᱱᱟ ᱱᱟ ᱵᱚᱞᱮ। ᱟᱨ ᱢᱤᱫ ᱢᱤᱫ ᱫᱚᱞ ᱫᱚ ᱟᱠᱷᱨᱤᱧ ᱠᱚ᱾ ᱟᱨ ᱢᱤᱫ ᱫᱚᱞ ᱫᱚ ᱟᱨ ᱪᱮᱫ ᱠᱚ ᱢᱮᱛᱟᱜ-ᱟ ᱠᱤᱨᱤᱧ ᱠᱚ᱾ ᱟᱫᱚ ᱟᱡ ᱥᱟᱢᱟᱝ ᱨᱮᱜᱮ ᱵᱚᱞᱮ ᱠᱚ ᱤᱭᱟᱹ ᱠᱮᱫᱟ᱾ ᱞᱟᱹᱭ ᱠᱮᱫᱟ ᱠᱚ ᱵᱚᱞᱮ
ᱫᱚᱨ ᱫᱟᱢ
ᱦᱮᱸ ᱫᱚᱨᱫᱟᱢ ᱠᱚ ᱟᱸᱡᱚᱢ ᱠᱮᱫᱟᱭ᱾ ᱫᱩᱭ ᱞᱟᱠᱷ ᱠᱚ ᱫᱟᱢ ᱠᱮᱫᱮᱭᱟ। ᱦᱮᱸ ᱫᱩᱭ ᱞᱟᱠᱷ ᱠᱚ ᱫᱟᱢ ᱠᱮᱫᱮᱭᱟ᱾ ᱟᱨ ᱚᱱᱟ ᱯᱷᱮᱰᱚᱜ ᱡᱟᱭᱜᱟᱠᱚ ᱞᱟᱹᱭ ᱠᱮᱫᱟ।
ᱦᱩ
ᱩᱱᱤ ᱡᱮ ᱩᱱᱤ ᱩᱱᱤ ᱫᱟᱞ ᱥᱤᱨᱤᱭᱟᱥ ᱠᱟᱫᱮ ᱠᱚ ᱦᱚᱲ ᱩᱱᱤ ᱦᱚᱲ ᱴᱷᱮᱱ ᱜᱮ ᱮᱸ ᱚᱱᱟ ᱫᱚ ᱠᱚ ᱜᱟᱞᱢᱟᱨᱟᱜ ᱠᱟᱱᱟ ᱟᱫᱚ ᱩᱱᱤ ᱢᱟ ᱵᱩᱡᱷᱟᱹᱣ ᱠᱟᱫᱮᱭᱟᱠᱚ ᱱᱩᱭ ᱢᱟᱭ ᱥᱤᱨᱭᱟᱥ ᱠᱟᱱᱟ᱾ ᱚᱱᱟ ᱢᱮᱱ ᱛᱮ ᱛᱮ ᱩᱱᱤ ᱥᱟᱢᱟᱝ ᱨᱮᱜᱮ ᱠᱚ ᱜᱟᱞᱢᱟᱨᱟᱜ ᱠᱟᱱᱟ᱾ ᱟᱫᱚ ᱵᱚᱞᱮ ᱢᱤᱫ ᱫᱚᱞ ᱫᱚᱠᱚ ᱢᱮᱱᱫᱟ ᱱᱩᱭ ᱫᱚ ᱼᱼ ᱤᱭᱟ. ᱫᱩᱭ ᱞᱟᱠᱷ ᱮ ᱫᱟᱢᱚᱜ-ᱟ ᱢᱮᱱᱛᱮ। ᱩᱱᱤ ᱫᱚ ᱚᱱᱟᱭ ᱟᱸᱡᱚᱢ ᱪᱟᱵᱟ ᱠᱮᱫ ᱠᱷᱟᱱ ᱫᱚ ᱢᱮᱱᱫᱟ ᱤᱧ ᱛᱚᱵᱮ ᱫᱩᱭ ᱞᱟᱠᱷᱤᱧ ᱫᱟᱢᱚᱜ-ᱟ। ᱦᱳᱭᱛᱚ ᱵᱚᱛᱚᱨ ᱵᱷᱤᱡᱟᱹᱣ ᱟᱫᱮᱭᱟ ᱩᱱᱤ ᱫᱚ᱾ ᱪᱮᱫ ᱤᱧ ᱪᱤᱠᱟᱭᱟ ᱵᱟᱹᱧ ᱪᱤᱠᱟᱭᱟ। ᱮᱱᱛᱮ ᱩᱱᱤ ᱫᱚ ᱪᱮᱫ ᱮ ᱪᱤᱠᱟ ᱠᱮᱫᱟ? ᱚᱱᱟ ᱴᱨᱮᱱ ᱤᱭᱟᱹ ᱯᱷᱮᱰᱚᱜ ᱟᱜ ᱢᱟᱠᱚ ᱤᱭᱟᱹᱭᱮᱫ ᱠᱟᱱ ᱞᱮᱠᱷᱟ ᱦᱚᱨᱟᱭᱮᱫ ᱠᱟᱱ᱾ ᱛᱚᱵᱮ ᱜᱟᱞᱢᱟᱨᱟᱜ ᱠᱟᱱᱟ ᱠᱚ ᱵᱚᱞᱮ ᱟᱨ ᱯᱮᱭᱟ ᱮᱥᱴᱮᱥᱚᱱ ᱯᱷᱮᱰᱚᱜ ᱡᱟᱨᱩᱲᱟ
ᱦᱩᱸ
ᱚᱱᱠᱟ ᱠᱚ ᱞᱮᱠᱷᱟᱭᱮᱫᱟ ᱮᱱᱛᱮ ᱩᱱᱤ ᱚᱱᱟᱭ ᱟᱸᱡᱚᱢ ᱠᱮᱫ ᱠᱷᱟᱡ ᱟᱫᱚ ᱚᱱᱮ ᱴᱟᱺᱰᱤᱛᱮ ᱢᱮᱱᱛᱮ ᱵᱚᱞᱮ ᱞᱮᱴᱨᱤᱝ ᱮ ᱪᱟᱞᱟᱣ ᱮᱱᱟ। ᱞᱮᱴᱨᱤᱝᱮ ᱪᱟᱞᱟᱣᱱᱟ ᱚᱸᱰᱮᱜᱮ ᱦᱩᱨᱠᱟᱹᱲ ᱮᱥᱮᱫ ᱮᱱᱟᱭ। ᱟᱨ ᱚᱱᱟ ᱞᱮᱴᱨᱤᱝ ᱤᱭᱟᱹ ᱨᱮ ᱫᱩᱲᱩᱵ ᱮᱱᱟ ᱵᱚᱞᱮ ᱟᱨ ᱚᱱᱟ ᱥᱤᱞᱯᱤ ᱧᱮ ᱞᱮᱵᱮᱫ ᱮᱫᱟ। ᱥᱤᱞᱯᱤᱧ ᱮ ᱞᱮᱵᱮᱫ ᱠᱮᱫᱟ ᱩᱱᱤ ᱫᱚ ᱤᱱᱠᱟᱜᱮ ᱛᱟᱦᱮᱱᱟ। ᱤᱱᱠᱟ ᱼᱼ ᱮᱱᱛᱮ ᱟᱢ ᱤᱭᱟᱹ ᱠᱮᱫᱟᱭ ᱠᱷᱤᱲᱠᱤ ᱴᱷᱮᱡ ᱠᱷᱚᱡ ᱮ ᱧᱮᱞ ᱠᱮᱫᱟ ᱱᱚᱣᱟ ᱡᱟᱭᱜᱟ ᱠᱟᱱᱟ ᱢᱮᱱᱛᱮ। ᱛᱚᱵᱮ ᱩᱱᱤ ᱫᱚ ᱚᱸᱰᱮ ᱯᱷᱮᱰ ᱮᱱᱟ।
ᱦᱮᱸ
ᱚᱸᱰᱮ ᱯᱷᱮᱰ ᱮᱱᱟ ᱩᱥᱟᱹᱨᱟᱭ ᱯᱷᱮᱰ ᱮᱱᱟ ᱟᱨ ᱦᱚᱲ ᱜᱟᱫᱮᱞ ᱥᱮᱫ ᱮ ᱪᱟᱞᱟᱣ ᱮᱱᱟ। ᱛᱚᱵᱮ ᱩᱱᱠᱩ ᱦᱚᱸᱠᱚ ᱥᱮᱸᱫᱽᱨᱟᱭᱮᱫᱮ ᱠᱟᱱ ᱛᱟᱦᱮᱱᱟ ᱛᱤᱱ ᱠᱷᱚᱡ ᱪᱚᱝ᱾ ᱛᱟᱭᱚᱢᱛᱮ ᱩᱱᱤ ᱯᱷᱮᱰ ᱮᱱ ᱠᱷᱟᱡ ᱼᱼ ᱩᱱᱤ ᱛᱟᱭᱚᱢ ᱛᱮᱜᱮ ᱩᱱᱤ ᱦᱚᱸ ᱦᱚᱲ ᱜᱟᱫᱮᱞᱮ ᱪᱟᱞᱟᱣᱱᱟ᱾ ᱟᱨ ᱱᱩᱠᱩ ᱩᱱᱠᱩ ᱚᱠᱚᱭ ᱠᱚ ᱼᱼ ᱟᱠᱷᱨᱤᱧ ᱟᱠᱷᱨᱤᱧ ᱠᱚ ᱠᱤᱨᱤᱧ ᱠᱚ ᱩᱱᱠᱩ ᱦᱚᱸᱠᱚ ᱯᱟᱸᱡᱟ ᱤᱫᱤ ᱠᱮᱭᱟ᱾ ᱛᱚᱵᱮ ᱧᱮᱞ ᱩᱨᱩᱢ ᱠᱮᱫ ᱠᱚᱣᱟᱭ ᱱᱩᱠᱩ ᱠᱚ ᱱᱩᱠᱩ ᱠᱚ ᱠᱟᱱᱟ ᱠᱚ ᱢᱮᱱᱛᱮ ᱯᱤᱪᱷᱟ ᱟᱹᱜᱩ ᱠᱟᱫᱤᱧᱟ ᱠᱚ ᱢᱮᱱᱛᱮ᱾ ᱮᱱᱛ ᱮᱱᱮ ᱮᱸᱰᱮᱜ ᱜᱮ ᱚᱱᱮ ᱦᱚᱲ ᱜᱟᱫᱮᱞ ᱨᱮᱭ ᱛᱟᱦᱮᱭᱮᱱ ᱛᱮ ᱵᱟᱧᱪᱟᱣ ᱮᱱᱟ᱾ ᱚᱱᱮ ᱚᱱᱠᱟᱱ ᱠᱟᱛᱷᱟ ᱟᱫᱚ ᱚᱠᱟᱴᱟᱜ ᱟᱫᱚ ᱚᱱᱟᱛᱮ ᱵᱟᱝ ᱵᱟᱝ ᱵᱟᱵᱟ ᱦᱚᱲᱮ ᱛᱟᱦᱮᱸ ᱞᱮᱱᱟ᱾
ᱚ᱾
ᱦᱩᱸ᱾
ᱦᱮᱸ ᱜᱷᱚᱴᱚᱱᱟ ᱠᱚᱫᱚ ᱵᱚᱛᱚᱨ ᱜᱮ ᱜᱷᱚᱴᱟᱜ ᱠᱟᱱ ᱜᱮᱭᱟ ᱪᱮᱫ ᱮᱢ ᱢᱮᱱᱟ᱾ ᱟᱫᱚ ᱚᱱᱟ ᱛᱮᱜᱮ ᱚᱱᱟ ᱠᱚ ᱠᱷᱚᱱ ᱦᱩᱥᱭᱟᱹᱨ ᱛᱮ ᱛᱟᱦᱮᱱ ᱞᱟᱹᱜᱤᱫ ᱛᱮ ᱟᱵᱚ ᱟᱹᱠᱤᱞᱚᱜ ᱦᱩᱭᱩᱜ ᱛᱚ ᱟᱨ ᱵᱟᱝᱠᱷᱟᱱ ᱚᱝᱠᱟ ᱼᱼ ᱮᱸᱻ ᱦᱚᱲᱢᱚ ᱡᱤᱣᱤ ᱪᱮᱛᱟᱱ ᱨᱮ ᱫᱚᱨᱫᱟᱢ ᱪᱟᱞᱟᱜᱼᱟ᱾ ᱮᱴᱟᱜ ᱦᱚᱲ ᱼᱼ ᱟᱢ ᱚᱠᱟ ᱞᱮᱠᱟ ᱵᱮᱵᱚᱷᱟᱨ ᱢᱮᱭᱟ ᱵᱟᱭ ᱵᱮᱦᱚᱷᱟᱨ ᱢᱮᱭᱟ᱾ ᱟᱨᱦᱚᱸ ᱠᱩᱲᱤ ᱦᱚᱲ ᱥᱮ ᱟᱭᱩ ᱦᱚᱲ ᱡᱚᱱᱚᱢ ᱢᱟ ᱚᱱᱟ ᱟᱨᱦᱚᱸ ᱵᱚᱛᱚᱨ ᱜᱮ ᱚᱱᱟ ᱠᱷᱚᱱ
ᱦᱩᱸ᱾
ᱚᱱᱟ ᱢᱟᱵᱚᱱ ᱵᱟᱲᱟᱭ ᱜᱮᱭᱟ ᱡᱟᱦᱟᱸ ᱛᱟᱦᱟᱸ ᱜᱮ ᱚᱥᱩᱵᱤᱫᱷᱟ ᱦᱩᱭᱩᱜ ᱛᱟᱠᱚ ᱜᱮᱭᱟ ᱾
ᱦᱩᱸ ᱦᱩᱸ᱾
ᱨᱟᱲ ᱟᱡᱚᱢᱚᱜ ᱠᱟᱱ ᱛᱤᱧᱟ?
ᱦᱮᱸ ᱟᱸᱡᱚᱢᱚᱜ ᱠᱟᱱ ᱜᱮᱭᱟ᱾
ᱚᱸ᱾ ᱛᱷᱚᱲᱟ ᱜᱟᱱ ᱱᱮᱴᱚᱣᱟᱨᱠ ᱮ ᱯᱨᱚᱵᱞᱮᱢ ᱧᱚᱜ ᱮᱫᱟ ᱚᱱᱟ ᱤᱭᱟᱹ ᱛᱮ
ᱦᱩᱸ᱾ ᱢᱟ ᱞᱟᱹᱭ ᱢᱮ᱾ ᱦᱮᱸ ᱟᱫᱚ ᱚᱱᱟᱜᱮ ᱰᱮᱵᱞᱚᱯ ᱫᱚ ᱚᱠᱟ ᱴᱷᱮᱡ ᱟᱫᱚ ᱦᱩᱭᱩᱜ ᱠᱟᱱ ᱛᱟᱵᱚᱱᱟ ᱚᱱᱟ ᱛᱮ ᱫᱚ? ᱚᱱᱮ ᱚᱱᱠᱟ ᱠᱷᱟᱡ ᱫᱚ ᱩᱱᱤ ᱢᱟ ᱯᱚᱭᱥᱟ ᱟᱹᱜᱩ ᱢᱮᱱᱛᱮ ᱪᱟᱞᱟᱣ ᱞᱮᱱᱟ ᱟᱨ ᱩᱱᱤ ᱢᱟ ᱟᱭᱟᱜ ᱡᱤᱣᱤ ᱜᱮᱠᱚ ᱤᱭᱟᱹ ᱫᱚᱨ ᱫᱟᱢ ᱠᱮᱫ ᱛᱟᱭ᱾ ᱦᱮᱸ
ᱴᱷᱤᱠ ᱜᱮᱭᱟ᱾ ᱟᱟ ᱚᱱᱟᱜᱤᱧ ᱢᱮᱱ ᱛᱷᱚᱲᱟ ᱜᱟᱱ ᱵᱟᱨᱦᱮ ᱫᱤᱥᱚᱢ ᱪᱟᱞᱟᱜ ᱚᱠᱛᱮ ᱨᱮ ᱥᱟᱵᱫᱷᱟᱱ ᱧᱚᱜ ᱛᱮ ᱪᱟᱞᱟᱜ ᱦᱩᱭᱩᱜᱼᱟ ᱟᱨ ᱢᱮᱱ ᱤᱧ ᱢᱤᱫ ᱦᱚᱲ ᱢᱤᱫ ᱦᱚᱲ ᱫᱚ ᱵᱟᱝ ᱥᱮᱱ ᱞᱮᱱᱠᱷᱟᱱ ᱚᱱᱟᱜᱮ ᱢᱚᱸᱡᱽᱟ ᱥᱚᱸᱜᱮ ᱥᱟᱶ ᱥᱮ ᱥᱟᱸᱜᱮ ᱥᱟᱸᱜᱮ ᱪᱟᱞᱟᱣ ᱦᱩᱭ ᱞᱮᱱᱠᱷᱟᱱ ᱢᱚᱡᱽ ᱜᱮᱭᱟ ᱟᱨ ᱵᱟᱝᱠᱷᱟᱱ ᱚᱱᱠᱟ ᱦᱚᱨ ᱰᱟᱦᱟᱨ ᱠᱚᱨᱮ ᱵᱤᱯᱚᱫ ᱟᱨ ᱚᱱᱮ ᱚᱱᱠᱟᱜᱮ ᱵᱤᱯᱚᱫ ᱠᱚ ᱦᱩᱭᱩᱜᱼᱟ ᱯᱚᱭᱥᱟ ᱠᱚ ᱞᱩᱴ ᱫᱟᱲᱮᱭᱟᱜᱼᱟ ᱱᱚᱣᱟ ᱱᱟᱠᱷᱟ ᱫᱟ ᱟᱸᱡᱚᱢ